ᱦᱮᱸ, ᱡᱚᱦᱟᱨ ᱜᱮ᱾
ᱟᱢ ᱫᱚ ᱪᱮᱜ ᱠᱚᱢ ᱪᱤᱠᱟᱹᱭᱮᱜᱼᱟ?
ᱪᱤᱛ ᱦᱚᱸ ᱵᱟᱝ ᱜᱤᱛᱤᱡ ᱠᱟᱹᱱᱟᱹᱧ᱾ ᱟᱢᱫᱚ?
ᱤᱧᱦᱚᱸ ᱜᱤᱛᱤᱡ ᱟᱠᱟᱹᱱᱤᱧ᱾
ᱚ᱾
ᱦᱮᱸ, ᱦᱮᱸ ᱦᱮᱸ ᱫᱟᱠᱟ ᱠᱚ ᱡᱚᱢ ᱦᱩᱭ ᱠᱟᱱᱟ᱾
ᱚᱲᱟᱣ ᱦᱚᱲ ᱫᱚᱼᱼ
ᱦᱮᱸ ᱚᱲᱟᱜ ᱦᱚᱲ ᱠᱚ ᱡᱚᱛᱚ ᱠᱚ ᱡᱚᱢ ᱡᱚᱢ ᱠᱟᱫᱟ ᱠᱚ ᱟᱱᱮ ᱜᱤᱛᱤᱡᱼᱼ ᱱᱤᱛᱚᱜ ᱟᱨᱠᱤ ᱜᱤᱛᱤᱡ ᱠᱟᱱᱟ ᱠᱚ ᱦᱮᱸ ᱟᱯᱮ ᱚᱲᱟᱜ ᱫᱚ ᱟᱯᱮ ᱚᱲᱟᱜ ᱦᱚᱲ ᱫᱚ?
ᱟᱞᱮᱲᱟ ᱦᱳᱭ ᱦᱳ ᱠᱟᱹᱢᱤ ᱜ ᱫᱚ ᱵᱚᱞ ᱠᱚᱫᱚ
ᱚ ᱦᱮᱸ ᱛᱚ ᱟᱨ ᱪᱮᱫ ᱠᱚ ᱩᱛᱩ ᱞᱮᱫᱟ ᱯᱮ ᱛᱟᱦᱞᱮ ᱛᱮᱦᱮᱧ ᱫᱚ?
ᱩᱛᱩ ᱦᱳᱭᱱᱟ ᱛᱟᱦᱮᱸᱟᱼᱼ
ᱦᱮᱸ
ᱟᱞᱩ ᱥᱳᱣᱟᱵᱤᱱ
ᱦᱮᱸ ᱟᱨ?
ᱟᱨ ᱟᱨ ᱫᱟᱹᱞ ᱟᱨ ᱪᱮᱫ ᱵᱟᱝ ᱛᱮᱦᱮᱱ ᱫᱚ
ᱚ ᱟᱞᱮᱭᱟᱜ ᱫᱚ ᱦᱩᱭ ᱞᱮᱱᱟ ᱫᱟᱹᱞᱼᱼ ᱟᱹᱞᱩ ᱪᱚᱠᱠᱷᱟ ᱛᱟᱯᱚᱨᱮ ᱟᱲᱟᱜ ᱩᱛᱩ ᱦᱳᱭ ᱞᱮᱱᱟ ᱟᱨ ᱤᱱᱟᱹᱜ᱾
ᱚᱻ
ᱟᱨ ᱫᱟᱜᱽ ᱫᱟᱠᱟ ᱦᱳᱭ ᱞᱮᱱᱟ ᱦᱮᱸ᱾
ᱵᱷᱟᱭᱜᱮ ᱫᱟᱞᱮᱛᱚ
ᱦᱮᱸ ᱵᱷᱟᱜᱮ ᱜᱮ ᱟᱯᱮᱭᱟᱜ ᱦᱚᱸᱛᱚ ᱵᱷᱟᱜᱮ ᱜᱮ ᱥᱤᱵᱤᱞ ᱵᱩᱡᱷᱟᱹᱜ ᱠᱤᱱᱛᱩ ᱫᱟᱹᱞ ᱟᱨ ᱫᱟᱠᱟ ᱫᱟᱹᱞ ᱫᱟᱠᱟ ᱫᱚ ᱤᱧ ᱫᱚ ᱟᱹᱰᱤ ᱥᱮᱵᱮᱞᱤᱧᱟ ᱠᱤᱱᱛᱩ᱾ ᱦᱮᱸ
ᱫᱟᱞ ᱵᱷᱟᱛ
ᱦᱮᱸ ᱟᱨ ᱚᱱᱮ ᱫᱟᱹᱞ ᱫᱟᱠᱟ ᱟᱨ ᱚᱱᱟ ᱠᱤᱪᱷᱩ ᱵᱷᱟᱹᱡᱤ ᱛᱟᱦᱮᱱ ᱢᱟ ᱚᱱᱠᱟᱱᱟᱜ ᱡᱤᱱᱤᱥ ᱠᱚ ᱡᱚᱢ ᱟᱹᱰᱤ ᱟᱹᱰᱤ ᱵᱮᱥ ᱵᱩᱡᱷᱟᱹᱜ-ᱟ
ᱟᱢᱫᱟ ᱡᱚᱢ ᱜᱚᱫ ᱠᱟᱜ ᱟᱢ ᱫᱟᱠᱟ ᱦᱚᱸ ᱟᱨ
ᱮᱠᱫᱚᱢ ᱮᱠᱫᱚᱢ ᱟᱢᱫᱟ ᱡᱚᱢ ᱡᱚᱢ ᱠᱟᱜᱼᱟ᱾ ᱵᱤ ᱟᱠᱟᱱ ᱨᱮᱦᱚᱸ ᱞᱟᱹᱭᱟᱢ ᱡᱮ ᱵᱟᱝ ᱤᱧᱫᱚ ᱟᱨ ᱠᱟᱹᱴᱤᱡ ᱤᱧ ᱡᱚᱢ ᱞᱮᱜᱮ᱾
ᱟᱨ ᱠᱟᱹᱴᱤᱡ ᱡᱚᱢ ᱦᱩᱭᱩᱜᱼᱟ
ᱦᱮᱸ ᱟᱯᱮ ᱟᱯᱮ ᱨᱮᱱ ᱥᱤᱢ ᱢᱮᱱᱟᱜ ᱠᱚᱣᱟ?
ᱥᱤᱢ ᱦᱮᱸ ᱢᱮᱱᱟᱜ ᱠᱚ ᱛᱟᱞᱮᱭᱟ
ᱛᱤᱱᱟᱹᱜ ᱛᱤᱱᱟᱹᱜ ᱴᱤ ᱥᱤᱢ ᱢᱮᱱᱟᱜᱼᱟ
ᱢᱮᱱᱟᱜ ᱠᱚᱣᱟ ᱢᱟᱨᱟᱝ ᱠᱚ ᱯᱳᱱᱭᱟ ᱢᱮᱱᱟᱜ ᱠᱚᱣᱟ ᱟᱨ ᱠᱟᱹᱴᱤᱡ ᱠᱟᱹᱴᱤᱡ ᱠᱚ ᱢᱮᱱᱟᱜ ᱠᱚᱣᱟ ᱯᱟᱸᱪ ᱪᱷᱚᱴᱤ
ᱟᱪᱪᱷᱟ ᱵᱮᱞᱮ ᱠᱚ ᱮᱢ ᱠᱟᱫᱟ ᱠᱚ ᱫᱮᱥᱤ ᱫᱮᱥᱤ ᱰᱤᱢ ᱡᱟᱦᱟᱸ
ᱫᱮᱥᱤ
ᱡᱚᱢ ᱜᱮᱭᱟᱢ ᱫᱮᱥᱤ ᱰᱤᱢ ᱚ ᱛᱟᱦᱞᱮ ᱫᱮᱥᱤ ᱰᱤᱢ ᱛᱤᱱᱟᱹᱜ ᱴᱤ ᱢᱤᱫ ᱫᱤᱱ ᱨᱮ ᱢᱤᱴᱤᱱ ᱡᱚᱢᱟ ᱥᱮ ᱵᱟᱨ ᱫᱤᱱ ᱨᱮ ᱢᱤᱴᱤᱡ ᱮᱢ ᱡᱚᱢᱟ ᱥᱮ ᱢᱤ ᱦᱟᱯᱛᱟᱨᱮᱢ ᱪᱮᱫ ᱞᱮᱠᱟᱢ ᱡᱚᱢᱟ
ᱟᱫᱚ ᱥᱚᱵᱫᱤᱱ ᱠᱤ ᱡᱚᱢᱟᱢ ᱚᱱᱟ ᱫᱚ
ᱦᱚᱸ ᱥᱚᱵᱫᱤᱱ ᱛᱚ ᱵᱟᱝ
ᱡᱟᱦᱟᱸ ᱛᱤᱥ ᱨᱮᱜᱮ
ᱚ ᱡᱟᱦᱟᱸ ᱛᱤᱥ ᱦᱮᱸ ᱟᱨ ᱢᱮᱨᱚᱢ ᱦᱚᱸ ᱢᱮᱱᱟᱜ ᱠᱚᱛᱟ ᱯᱮᱭᱟ
ᱡᱷᱚᱛᱚ ᱢᱮᱱᱟᱜ ᱠᱚᱣᱟ ᱢᱮᱨᱚᱢ ᱦᱚᱸ ᱰᱟᱺᱝᱨᱤ ᱦᱚᱸ
ᱢᱮᱨᱚᱢ ᱰᱟᱺᱝᱨᱤ ᱡᱚᱛᱚ ᱢᱮᱱᱟᱜ ᱠᱚᱛᱟ ᱯᱮ ᱛᱟᱦᱚᱞᱮ ᱠᱷᱟᱱ ᱢᱟ ᱟᱯᱮ ᱢᱟ ᱟᱹᱰᱤ ᱮᱸᱻ ᱟᱹᱰᱤ ᱜᱟᱱ ᱟᱹᱰᱤ ᱜᱟᱱ ᱟᱹᱰᱤ ᱜᱟᱱ ᱢᱟᱱᱮ ᱢᱮᱨᱚᱢ ᱟᱨ ᱰᱟᱝᱨᱤ ᱛᱮᱫᱚ ᱛᱟᱥᱛᱤᱜᱮ ᱠᱤᱥᱟᱹᱬ ᱜᱮᱭᱟ ᱯᱮ
ᱦᱳᱭ
ᱩᱱᱠᱩ ᱢᱮᱨᱚᱢ ᱜᱤᱫᱽᱨᱟᱹ ᱩᱱᱠᱩ ᱦᱩᱭ ᱠᱟᱱᱟ ᱠᱚ ᱥᱮ
ᱦᱩᱭ ᱠᱟᱱᱟ ᱠᱚ ᱵᱟᱨᱭᱟ
ᱵᱟᱨᱭᱟ ᱪᱮᱫ ᱞᱮᱠᱟ ᱩᱱᱠᱤᱱ ᱦᱤᱰᱤᱧ ᱦᱤᱰᱤᱧ ᱧᱮᱞ ᱠᱮᱭᱟᱢ ᱪᱮᱫ ᱞᱮᱠᱟ ᱠᱟᱹᱢᱤ
ᱦᱮ ᱟᱹᱰᱤ ᱪᱮᱦᱨᱟ ᱟᱹᱰᱤ ᱟᱹᱰᱤ ᱪᱮᱲᱮ ᱥᱤᱵᱤᱞᱟ
ᱟᱹᱰᱤ ᱪᱮᱦᱨᱟ ᱠᱤᱭᱩᱴ ᱜᱮ ᱥᱮ ᱚᱱᱠᱚ ᱜᱮ ᱦᱮ ᱵᱮ ᱥᱟᱱᱟ ᱢᱟ ᱥᱮ
ᱟᱯᱮ ᱨᱮᱱ ᱫᱚ ᱢᱮᱱᱟᱜ ᱠᱚᱣᱟ ᱥᱮ?
ᱦᱮᱸ ᱟᱞᱮ ᱨᱮᱱ ᱢᱮᱨᱚᱢ ᱢᱮᱱᱟᱜ ᱠᱚᱣᱟ ᱵᱷᱤᱲᱤ ᱢᱮᱱᱟᱜ ᱠᱚᱣᱟ ᱟᱨ ᱥᱤᱢ ᱠᱚ ᱪᱟᱨ ᱯᱟᱸᱪᱴᱤ ᱜᱟᱱ ᱢᱮᱱᱟᱜ ᱠᱚᱣᱟ ᱦᱮ ᱜᱤᱫᱽᱨᱟᱹ ᱦᱚᱸ ᱦᱳᱭ ᱠᱟᱱᱟᱠᱚ ᱵᱟᱨᱭᱟ ᱨᱮᱱ ᱢᱤᱫᱴᱮᱱ ᱨᱤᱱ ᱫᱚ ᱢᱤᱫᱴᱤᱡ ᱦᱳᱭ ᱠᱟᱱᱟ ᱟᱨ ᱢᱤᱫᱴᱮ ᱨᱮ ᱨᱤᱱ ᱫᱚ ᱵᱟᱨᱭᱟ ᱦᱳᱭ ᱠᱟᱱᱟᱭ
ᱟᱪᱪᱷᱟ ᱧᱩᱛᱩᱢ ᱠᱟᱜ ᱠᱤᱱᱟᱢ ᱥᱮᱪᱮᱫ
ᱦᱮᱸ ᱢᱤᱫᱴᱤ ᱨᱤᱱ ᱫᱚ ᱥᱩᱢᱩ ᱟᱨ ᱢᱤᱫᱴᱤ ᱨᱮᱱ ᱫᱚ ᱤᱭᱟᱹ ᱥᱢ ᱡᱩ ᱢᱩᱱᱩ
ᱚ ᱥᱚᱢᱩ ᱟᱨ ᱢᱚᱱᱩ
ᱦᱩᱸ ᱟᱨ
ᱠᱟᱭᱟ
ᱦᱩᱸ ᱦᱩᱸ ᱩᱱᱤ ᱦᱮᱸᱫᱮ ᱜᱮᱭᱟᱭ ᱥᱮ ᱟᱫᱚ ᱠᱟᱨᱭᱟ ᱧᱩᱛᱩᱢ ᱠᱟᱫᱟ
ᱟᱪᱪᱷᱟ
ᱦᱩᱸ ᱚᱱᱠᱟᱱ ᱧᱩᱛᱩᱢ ᱡᱚᱢ ᱡᱚᱢ ᱞᱟᱹᱭ ᱞᱮᱠᱷᱟᱱ ᱫᱚ ᱤᱧᱫᱚ ᱯᱷᱟᱥᱯᱷᱩᱰ ᱞᱟᱹᱭ ᱞᱮᱠᱷᱟᱱ ᱫᱚ ᱤᱧ ᱫᱚ ᱱᱚᱣᱟ ᱪᱤᱠᱮᱱ ᱵᱟᱲᱟ ᱟᱨ ᱥᱤᱸᱜᱟᱹᱲᱟ ᱪᱚᱯ ᱠᱚ ᱵᱚᱨᱟ ᱠᱚ ᱵᱨᱮᱰ ᱪᱚᱯ ᱠᱚ ᱛᱟᱯ ᱯᱮᱨᱮ ᱟᱨᱦᱚᱸ ᱟᱻ ᱢᱤᱥᱴᱤ ᱞᱮᱠᱟᱱᱟᱜ ᱠᱚ ᱡᱮᱢᱚᱱ ᱢᱤᱥᱴᱤ ᱢᱤᱥᱴᱤ ᱠᱷᱟᱱ ᱫᱚ ᱤᱧ ᱫᱚ ᱜᱩᱞᱟᱵᱽ ᱡᱟᱢᱩᱱ ᱡᱟᱹᱥᱛᱤᱧ ᱠᱩᱥᱤᱭᱟᱜ-ᱟ᱾
ᱚ
ᱦᱮᱸ ᱠᱟᱞᱳ ᱵᱟᱞᱟ ᱜᱳᱞᱟᱵ ᱡᱟᱢᱩᱱ
ᱟᱪᱪᱷᱟ
ᱟᱨ ᱥᱤᱸᱜᱟᱹᱲᱟ ᱪᱚᱯ ᱱᱚᱣᱟ ᱫᱚ ᱦᱮᱸ ᱜᱷᱩᱜᱽᱱᱤ ᱥᱟᱛᱮᱜ ᱫᱚ ᱤᱧ ᱫᱚ ᱵᱮᱥᱤᱧ ᱵᱩᱡᱷᱟᱹᱣᱟ ᱱᱤᱛᱚᱜ ᱥᱤᱢᱯᱟᱹᱞ ᱡᱩᱫᱤ ᱱᱚᱝᱠᱟ ᱠᱷᱟᱹᱞᱤ ᱥᱩᱫᱷᱩ ᱚᱱᱟ ᱥᱤᱸᱜᱲᱟ ᱪᱚᱯ ᱡᱚᱢ ᱞᱮᱠᱷᱟᱱ ᱫᱚ ᱵᱟᱹᱧ ᱡᱚᱢ ᱠᱮᱭᱟ ᱟᱞᱮ ᱱᱚᱛᱮ ᱫᱚ ᱚᱱᱠᱟ ᱧᱟᱢᱚᱜ ᱟᱥᱮ ᱢᱟᱱᱮ ᱜᱷᱩᱜᱽᱱᱤ ᱟᱨ ᱥᱤᱸᱜᱲᱟ ᱢᱤᱠᱥ ᱠᱟᱛᱮ ᱟᱨᱠᱤ ᱚᱱᱟ ᱟᱨ ᱚᱱᱟ ᱥᱮᱞᱮᱴ ᱠᱚ
ᱦᱩᱸ
ᱛᱟᱨᱯᱚᱨᱮ ᱥᱮᱣ ᱠᱚ ᱚᱱᱟ ᱪᱮᱛᱟᱱ ᱨᱮ ᱥᱚᱸᱥ ᱠᱚ ᱮᱢ ᱠᱟᱛᱮ ᱮᱢ ᱮᱢᱞᱮᱴ ᱠᱚ ᱱᱮᱛᱟᱨ ᱫᱚ ᱟᱹᱰᱤ ᱥᱤᱵᱤᱞ ᱵᱩᱡᱷᱟᱹᱜᱼᱟ ᱦᱩᱸ ᱟᱨ ᱚᱱᱠᱟ ᱮᱜᱽᱨᱳᱞ ᱮᱜᱽᱨᱳᱞ ᱦᱚᱸ ᱠᱩᱥᱤᱭᱟᱜ ᱜᱮᱭᱟᱧ ᱠᱤᱱᱛᱩ ᱩᱱᱟᱹᱜ ᱫᱚ ᱵᱟᱹᱧ ᱡᱚᱢ ᱜᱮᱭᱟ᱾ ᱟᱨ ᱟᱱᱮ ᱪᱤᱠᱮᱱ ᱯᱚᱠᱚᱲᱟ ᱦᱚᱸ ᱢᱤᱫ ᱫᱷᱟ ᱵᱟᱨ ᱢᱤᱫ ᱫᱤ ᱢᱤᱫ ᱫᱷᱟᱣ ᱵᱟᱨ ᱫᱷᱟᱣ ᱢᱟᱹᱦᱱᱟᱹ ᱨᱮ ᱡᱚᱢᱜᱤᱧ᱾ ᱫᱟ ᱵᱟᱝ
ᱚᱻ᱾
ᱦᱮᱸ ᱾ ᱟᱨᱻ᱾ ᱤᱱᱟᱹ ᱠᱚᱜᱮᱧ ᱠᱩᱥᱤᱭᱟᱜᱼᱟ᱾ ᱟᱨ ᱡᱟᱦᱟᱸ ᱟᱞᱮᱥᱮᱱ ᱧᱟᱢᱚᱜᱼᱟ ᱫᱳᱭ ᱵᱚᱨᱟ᱾
ᱫᱟᱹᱦᱤ ᱵᱷᱳᱨᱟ ᱫᱚ
ᱫᱟᱹᱦᱮ ᱫᱟᱹᱦᱮ ᱵᱷᱚᱨᱟ ᱵᱟᱢ ᱵᱟᱰᱟᱭᱟ? ᱫᱟᱹᱦᱮ ᱵᱷᱚᱨᱟ᱾
ᱦᱮᱸ ᱵᱟᱰᱟᱭᱟᱹᱧ ᱟᱫᱚ ᱪᱮᱫᱠᱟ ᱵᱩᱡᱷᱟᱹᱜᱼᱟ ᱚᱱᱟᱫᱚ ᱢᱟᱱᱮ ᱱᱚᱱᱛᱮ ᱵᱟᱝᱠᱚ ᱵᱮᱱᱟᱣ ᱜᱮᱭᱟ᱾
ᱫᱟᱹᱦᱤ ᱵᱮᱨᱟ ᱫᱚ ᱪᱮᱫ ᱞᱮᱠᱟᱧ ᱞᱮᱭᱟ ᱢᱟ᱾ ᱫᱟᱹᱦᱤ ᱮᱢ ᱵᱟᱨᱟᱭᱟ ᱛᱚ ᱫᱟᱹᱦᱤ᱾ ᱦᱮᱸ ᱟᱨ ᱵᱟᱨᱟ ᱵᱨᱟᱢ ᱵᱟᱲᱟᱭ ᱵᱨᱟ᱾
ᱦᱮᱸ ᱦᱮᱸ᱾
ᱚᱱᱟ ᱫᱚ ᱫᱟᱹᱦᱤ ᱫᱚ ᱢᱟᱱᱮ ᱢᱤᱴᱷᱟ ᱫᱟᱹᱦᱤ ᱫᱚ ᱵᱟᱝ ᱠᱟᱱᱟ᱾ ᱚᱱᱟ ᱫᱚ ᱠᱷᱟᱴᱴᱟ ᱵᱟᱞᱟ ᱫᱟᱹᱦᱤ ᱠᱟᱱᱟ᱾
ᱟᱪᱪᱷᱟ ᱟᱪᱪᱷᱟ᱾ ᱠᱷᱟᱴᱴᱟ
ᱵᱩᱡᱷᱟᱹᱣᱮᱫ ᱦᱮᱸ ᱚᱱᱟ ᱠᱷᱟᱴᱴᱟ ᱵᱟᱞᱟ ᱚᱱᱟ ᱚᱸᱰᱮ ᱢᱤᱠᱥ ᱚᱱᱟ ᱟᱨᱠᱤ ᱵᱟᱨᱟ ᱨᱮ᱾ ᱚᱱᱟ ᱫᱟᱜ ᱞᱮᱠᱟ ᱛᱟᱦᱮᱱᱟ ᱫᱟᱹᱦᱤ ᱚᱱᱟ ᱡᱚᱛᱚ ᱵᱟᱨᱟ ᱨᱮᱠᱚ ᱢᱤᱠᱥᱥᱟ ᱢᱤᱫ ᱫᱤᱱ ᱫᱚᱦᱚ ᱠᱟᱜᱼᱟ ᱠᱚ᱾ ᱥᱮ ᱪᱮᱫ ᱞᱮᱠᱟ ᱠᱟᱹᱴᱤᱡ ᱚᱱᱠᱟ ᱠᱚ ᱵᱮᱱᱟᱣᱟ, ᱯᱩᱨᱟᱹ ᱨᱮᱥᱤᱯᱤ ᱴᱟᱜ ᱫᱚ ᱟᱨᱠᱤ ᱵᱟᱹᱧ ᱵᱟᱲᱟᱭᱟ᱾
ᱵᱮᱱᱟᱣ ᱜᱮᱭᱟ ᱠᱚ ᱚᱲᱟᱜ ᱨᱮ, ᱟᱯᱮ ᱚᱲᱟᱜ ᱨᱮ?
ᱵᱟᱸᱦ ᱵᱟᱸᱦ ᱟᱞᱮ ᱚᱲᱟᱜ ᱨᱮ ᱫᱚ ᱵᱟᱝ ᱠᱚ ᱵᱮᱱᱟᱣᱟ᱾ ᱚᱱᱟ ᱫᱚ ᱨᱮ ᱫᱤᱱ ᱵᱮᱲᱟ ᱟᱨᱠᱤ ᱚᱱᱟ ᱡᱚᱛᱚ ᱡᱚᱢᱟᱢ ᱟᱹᱰᱤ ᱢᱟᱱᱮ ᱫᱟᱲᱮ ᱦᱚᱢ ᱵᱩᱡᱷᱟᱹᱣᱟ ᱟᱨ ᱟᱸ ᱚᱱᱟ ᱡᱚᱢ ᱞᱮᱜᱠᱷᱟᱱ ᱵᱮᱥ ᱜᱮᱦᱚᱢ ᱵᱩᱡᱷᱟᱹᱣᱟ᱾ ᱠᱟᱹᱴᱤᱡ ᱠᱷᱟᱴᱴᱟ ᱢᱤᱴᱴᱷᱟ, ᱠᱷᱟᱴᱴᱟ ᱢᱤᱴᱴᱷᱟ ᱠᱷᱟᱴᱴᱟ ᱢᱤᱴᱴᱷᱟ ᱵᱩᱡᱟᱹᱜᱼᱟ ᱚᱱᱟ ᱫᱚ᱾ ᱦᱮᱸ᱾ ᱟᱨ ᱫᱚᱥ-ᱫᱚᱥ ᱴᱟᱠᱟ ᱫᱟᱹᱦᱤ ᱵᱟᱲᱟᱢ ᱡᱚᱢ ᱟᱠᱟᱫ ᱠᱷᱟᱱ ᱟᱸ ᱟᱹᱰᱤ ᱟᱛᱷᱟᱢ ᱢᱟᱱᱮ ᱞᱟᱡ ᱵᱤ ᱜᱚᱫᱚᱜ᱾ ᱫᱟᱜ ᱫᱚᱥ ᱠᱩᱲᱤ ᱴᱟᱠᱟ ᱨᱮᱱᱟᱜ᱾ ᱦᱮᱸ᱾ ᱪᱮᱫᱟᱜ ᱥᱮ ᱟᱨᱚ ᱚᱸᱱᱮ ᱚᱱᱟ ᱪᱮᱛᱟᱱ ᱨᱮ ᱟᱨ ᱦᱚ ᱚᱱᱟ ᱪᱮᱛᱟᱱ ᱨᱮ ᱚᱱᱟ ᱟᱹᱞᱩ ᱨᱮᱱᱟᱜ ᱡᱷᱚᱞ ᱠᱚ ᱮᱢᱟᱢᱟ᱾ ᱛᱚᱵᱮ ᱥᱮᱣ ᱠᱚ ᱥᱮᱞᱮᱰ ᱠᱚ᱾ ᱥᱚᱸᱥ ᱦᱮᱸ ᱥᱚᱥ ᱥᱚᱥ ᱦᱚᱸ ᱡᱩᱫᱤ ᱡᱚᱢ ᱥᱟᱱᱟᱢ ᱥᱚᱥ ᱦᱚᱸᱠᱚ ᱮᱢᱟᱢᱟ᱾ ᱡᱚᱛᱚ ᱠᱤᱪᱩ, ᱦᱮᱸ᱾ ᱟᱹᱰᱤ ᱪᱮᱦᱮᱨᱟ ᱟᱹᱰᱤ-ᱟᱹᱰᱤ ᱥᱤᱵᱤᱞ ᱵᱩᱡᱷᱟᱜᱼᱟ ᱢᱤᱫ ᱫᱷᱟᱣ ᱢᱤᱫ ᱫᱷᱟᱣ ᱡᱚᱢ ᱞᱮᱠᱷᱟᱱ ᱟᱫᱚ, ᱡᱚᱢ ᱜᱮ ᱥᱟᱱᱟᱣᱟ᱾ ᱟᱨ ᱟᱢ ᱫᱚ ᱪᱮᱫ ᱠᱚᱢ ᱠᱩᱥᱤᱭᱟᱜ ᱜᱮᱭᱟ? ᱯᱟᱥᱯᱷᱩᱰ ᱫᱚ᱾
ᱦ ᱤᱧ ᱫᱚᱻ᱾ ᱠᱩᱥᱤᱭᱟᱜ ᱟᱹᱧ ᱪᱟᱣᱢᱤᱱ ᱦᱚᱸ ᱠᱩᱥᱤᱭᱟᱜ ᱜᱤᱭᱟᱹᱧ, ᱨᱳᱞ ᱦᱚᱸ ᱠᱩᱥᱤᱭᱟᱜ ᱜᱤᱭᱟᱹᱧ᱾ ᱪᱤᱠᱮᱱ ᱯᱚᱠᱚᱲᱟ ᱦᱚᱸ ᱠᱩᱥᱤᱭᱟᱜ ᱠᱤᱱ᱾ ᱟᱨ ᱡᱟᱹᱥᱛᱤ ᱫᱚ ᱠᱤᱱᱛᱩ ᱤᱭᱟᱹᱧ ᱠᱩᱥᱤᱭᱟᱜᱼᱟ
ᱪᱮᱫ?
ᱢᱳᱢᱳ᱾
ᱢᱳᱢᱳ᱾ ᱪᱤᱠᱮᱱ ᱢᱳᱢᱳ ᱪᱮ ᱵᱷᱮᱡᱽ ᱢᱳᱢᱳ?
ᱪᱤᱠᱮᱱ ᱢᱳᱢᱳ ᱟᱹᱰᱤ ᱵᱮᱥ ᱵᱩᱡᱷᱟᱹᱜᱼᱟ᱾ ᱚᱲᱟᱜ ᱨᱮᱦᱚᱸ ᱫᱮᱫᱤ ᱛᱟᱦᱮᱸ ᱞᱮᱱᱠᱷᱟᱱ ᱫᱤᱫᱤ ᱵᱮᱱᱟᱣ ᱜᱮᱭᱟᱭ᱾ ᱚᱲᱟᱜ ᱨᱮᱫᱚ ᱯᱷᱮᱡᱽ ᱢᱳᱢᱳ ᱵᱮᱱᱟᱣ ᱜᱮᱭᱟᱭ᱾
ᱟᱥᱥᱟ ᱟᱨ ᱵᱷᱮᱡᱽ ᱢᱳ ᱷᱮᱡᱽ ᱢᱳᱢᱳ ᱢᱟᱱᱮ ᱨᱮᱥᱤᱯᱤ ᱯᱮ ᱵᱟᱰᱟᱭ ᱜᱮᱭᱟ ᱛᱟᱦᱚᱞᱮ᱾
ᱦᱮᱸ᱾
ᱛᱟᱦᱚᱞᱮ ᱢᱟ ᱟᱹᱰᱤ ᱪᱮᱦᱮᱨᱟ ᱱᱤᱡᱮ ᱜᱮ ᱡᱩᱫᱤ ᱵᱟᱲᱟᱭ ᱠᱟᱜ ᱠᱷᱟᱱᱮᱢ ᱚᱲᱟᱜ ᱨᱮ ᱡᱩᱫᱤᱢ ᱵᱮᱱᱟᱣᱟ ᱟᱨᱮᱢ ᱡᱚᱢᱟ, ᱦᱮᱸ᱾ ᱚᱱᱟ ᱢᱟ ᱟᱨᱦᱚᱸ ᱵᱷᱟᱜᱮ ᱠᱟᱛᱷᱟ ᱦᱮᱸᱥᱮ, ᱦᱩᱸ᱾ ᱡᱟᱦᱟᱸ ᱛᱤᱨᱮᱢ ᱵᱚ-ᱡᱚᱢ ᱥᱟᱱᱟ ᱢᱮᱭᱟ ᱵᱮᱱᱟᱣ ᱠᱮᱼᱟᱢ ᱡᱚᱢ ᱠᱮᱼᱟ᱾
ᱤᱧᱤᱧ ᱵᱮᱱᱟᱭᱟ ᱡᱚᱢ
ᱦᱩᱸ᱾
ᱟᱨ ᱪᱮᱫ ᱠᱚᱯᱮ ᱤᱭᱟᱹᱭ ᱭᱟ?
ᱠᱩᱡᱷᱟᱜᱼᱟ᱾
ᱦᱮᱸᱛᱚ ᱟᱨ ᱪᱮᱜ ᱠᱚ?
ᱟᱨ
ᱛᱮᱜ ᱠᱚ ᱠᱩᱥᱤᱭᱟᱜ ᱜᱮᱭᱟ
ᱞᱟᱹᱭ ᱞᱮᱠᱷᱟᱱ ᱡᱚᱢᱜᱮ ᱵᱩᱡᱷᱟᱹᱣ ᱤᱧᱟᱹ ᱥᱮ᱾
ᱞᱟᱹᱭ ᱞᱮᱠᱷᱟᱱ ᱡᱚᱢ ᱜᱮ ᱵᱩᱡᱷᱟᱹᱣ ᱢᱮ ᱦᱚ ᱚᱱᱟ ᱢᱟ ᱥᱟᱹᱨᱤ ᱠᱟᱛᱷᱟ᱾ ᱞᱟᱹᱭ ᱞᱮᱠᱷᱟᱱ ᱜᱮᱢ ᱱᱤᱛᱚᱜ ᱟᱢ ᱡᱮᱦᱮᱛᱩ ᱠᱩ ᱞᱟᱹᱭ ᱟᱠᱟᱫ ᱢᱮᱭᱟ ᱞᱟᱹᱭᱟᱢ ᱠᱟᱹᱱᱟᱹᱧ ᱦᱟᱸᱜ᱾
ᱞᱟᱹᱭ ᱦᱩᱭᱩᱜ-ᱟ ᱵᱟᱝ,
ᱦᱮᱸ ᱦᱮᱸ ᱦᱮᱸ
ᱪᱤᱠᱮᱱ ᱯᱟᱠᱚᱲᱟ ᱵᱮᱱᱟᱣ ᱵᱟᱲᱟᱭᱟᱢ?
ᱦᱮᱸ ᱪᱤᱠᱮᱱ ᱯᱚᱠᱚᱲᱟ, ᱦᱮᱸ ᱵᱟᱰᱟᱭ ᱜᱤᱭᱟᱹᱧ ᱪᱤᱠᱮᱱ ᱯᱚᱠᱚᱲᱟ
ᱦᱚᱸ᱾
ᱟᱞᱮ ᱚ
ᱟᱨ ᱢᱤᱜ ᱫᱤᱱ ᱛᱟᱦᱚᱞᱮ ᱚᱱᱟ ᱨᱮᱥᱤᱯᱤ ᱫᱚ ᱞᱟᱹᱭᱟᱹᱧ ᱢᱮ᱾
ᱟᱪᱪᱷᱟ᱾
ᱞᱟᱹᱭ ᱫᱤᱧ ᱦᱟᱸᱜ ᱟᱨ ᱢᱤᱜ ᱟᱨ ᱤᱧ ᱯᱷᱳ ᱢᱟᱱᱮ ᱟᱨᱦᱚᱸ ᱯᱷᱳᱱᱟᱢᱤᱧ ᱡᱩᱫᱤ ᱛᱚᱠᱷᱚᱱ ᱟᱨᱦᱚᱸ ᱚᱱᱟ ᱨᱮᱱᱟᱜ ᱨᱮᱥᱤᱯᱤ ᱫᱚ ᱞᱟᱹᱭᱤᱧ ᱢᱮ᱾
ᱢᱟ ᱛᱟᱦᱚᱞᱮ᱾
ᱦᱮᱸ, ᱟᱨ ᱟᱢ ᱟᱪᱪᱷᱟ ᱴᱷᱤᱠ ᱜᱮᱭᱟ ᱢᱟ ᱦᱮᱸ ᱛᱚ ᱦᱮᱸ ᱡᱚᱦᱟᱨ ᱜᱮ᱾